ᱦᱮᱸ ᱜᱚᱝᱠᱮ
ᱦᱮᱸ ᱜᱚᱝᱠᱮ ᱡᱚᱦᱟᱨ ᱜᱮ ᱛᱟᱦᱚᱞᱮ ᱱᱟᱯᱟᱭ ᱵᱟᱲᱟ ᱜᱮᱭᱟᱢ ᱛᱚ
ᱦᱮᱸ ᱱᱤᱛᱳᱜ ᱫᱚ ᱱᱟᱯᱟᱭ ᱜᱮ ᱟᱢᱜᱮ ᱚᱠᱟ ᱞᱮᱠᱟ ᱦᱮᱱᱟᱜ ᱢᱮᱭᱟ
ᱦᱮᱸ ᱜᱚᱝᱠᱮ ᱤᱧ ᱫᱩᱧ ᱱᱟᱯᱟᱭ ᱜᱮᱭᱟ ᱠᱷᱟᱡ ᱛᱟᱦᱚᱞᱮ ᱚᱲᱟᱜ ᱦᱚᱲ ᱠᱚᱫᱚ ᱚᱠᱟᱞᱮᱠᱟ ᱢᱮᱱᱟᱜ ᱠᱚᱣᱟ ᱜᱚᱝᱠᱮ
ᱟᱸ ᱚᱲᱟᱜ ᱦᱚᱲ ᱠᱚᱫᱚ ᱦᱟᱸᱜ ᱱᱤᱛᱚᱜ ᱫᱚ ᱵᱷᱟᱜᱤ ᱜᱮ
ᱩᱸ ᱱᱟᱯᱟᱭ ᱜᱮ ᱛᱟᱦᱚᱞᱮ
ᱦᱳᱭ ᱦᱳᱭ ᱛᱟᱦᱚᱞᱮ ᱪᱮᱫ ᱠᱚᱢ ᱪᱤᱠᱟᱹ ᱵᱟᱲᱟᱭᱮᱫᱟ ᱛᱟᱦᱚᱞᱮ ᱪᱟᱹᱥ ᱠᱚ ᱛᱤᱱᱟᱹᱜ ᱫᱷᱟᱹᱨᱤᱡ ᱠᱮᱫ ᱟᱢ
ᱦᱮᱸ ᱪᱤᱠᱟᱹ ᱫᱚ ᱦᱟᱸᱜ ᱠᱷᱟᱡ ᱵᱟᱝ ᱪᱤᱠᱟᱹ ᱵᱟᱲᱟ ᱦᱩᱭᱩᱜ ᱠᱟᱱᱟ᱾ ᱱᱤᱭᱟᱹ ᱚᱲᱟᱜ ᱠᱚᱨᱮ ᱜᱮ ᱱᱤᱛ ᱜᱷᱟᱹᱲᱤᱡ ᱫᱚ ᱛᱟᱦᱚᱞᱮ ᱟᱢᱜᱮ ᱪᱮᱫ ᱠᱚᱢ ᱪᱤᱠᱟᱹ ᱵᱟᱲᱟᱭᱮᱫᱼᱟ᱾
ᱟᱸ ᱤᱧ ᱫᱚ ᱦᱟᱸᱜ ᱱᱚᱜᱼᱚᱭ ᱠᱤᱪᱷᱩ ᱫᱤᱱ ᱞᱟᱦᱟ ᱢᱟ ᱫᱟᱜ ᱵᱟᱲᱟ ᱠᱮᱫ ᱟᱭ ᱛᱚ ᱪᱟᱨᱟ ᱠᱚ ᱦᱟᱸᱜ ᱜᱤᱰᱤ ᱵᱟᱲᱟ ᱦᱩᱭ ᱟᱠᱟᱱᱟ ᱡᱟᱦᱟᱸ ᱫᱚ ᱫᱟᱜ ᱠᱟᱱ ᱛᱟᱦᱮᱸᱱᱟ ᱠᱷᱮᱛ ᱠᱚᱨᱮ ᱚᱱᱟ ᱠᱚ ᱨᱮᱱᱟᱜ ᱨᱚᱦᱚᱭ ᱠᱚ ᱮᱛᱚᱦᱚᱵ ᱦᱩᱭ ᱟᱠᱟᱱᱟ ᱟᱨᱠᱤ
ᱦᱮᱸ ᱚᱱᱮ ᱚᱲᱟᱜ ᱨᱮᱱᱟᱜ ᱦᱚᱸ ᱵᱟᱢ ᱧᱮᱞ ᱞᱮᱠᱷᱟᱱ ᱠᱷᱟᱡ ᱛᱚ ᱵᱟᱝ ᱜᱟᱱᱚᱜ ᱠᱟᱱᱟ ᱱᱤᱛᱚᱜ ᱟᱜ ᱡᱩᱜᱽ ᱨᱮ ᱢᱟᱱᱮ ᱟᱨ ᱛᱟᱦᱚᱞᱮ ᱜᱚᱝᱠᱮ ᱱᱚᱣᱟ ᱪᱟᱹᱥᱵᱟᱥ ᱵᱮᱜᱚᱨ ᱛᱮ ᱟᱨ ᱚ ᱪᱮᱫ ᱠᱚᱢ ᱪᱤᱠᱟᱹᱭ ᱜᱮᱭᱟ ᱠᱟᱹᱴᱤᱡ ᱮᱢ ᱞᱟᱹᱭ ᱵᱟᱲᱟ ᱞᱮᱠᱷᱟᱱ ᱟᱹᱰᱤ ᱱᱟᱯᱟᱭ
ᱪᱟᱹᱥᱵᱟᱥ ᱵᱮᱜᱚᱨ ᱛᱮᱫᱚ ᱦᱟᱸᱜ ᱚᱞᱚᱜ ᱯᱟᱲᱦᱟᱜ ᱦᱩᱭᱩᱜ ᱜᱮᱭᱟ ᱟᱨ ᱪᱟᱥ ᱨᱮᱦᱚᱸ ᱠᱤᱪᱷᱩ ᱠᱷᱟᱴᱟᱜ ᱦᱩᱭᱩᱜ ᱜᱮᱭᱟ ᱾ ᱛᱚᱵᱮ ᱱᱚᱝᱠᱟ ᱟᱶ ᱚᱞᱚᱜ ᱯᱟᱲᱦᱟᱣ ᱫᱚ ᱦᱩᱭᱩᱜ ᱜᱮᱭᱟ ᱟᱨᱠᱤ ᱾
ᱦᱮᱸ ᱱᱚᱜᱼᱚᱭ ᱡᱮ ᱟᱢ ᱪᱟᱥ ᱪᱟᱥ ᱾ ᱛᱮ ᱚᱞᱚᱜ ᱯᱟᱲᱦᱟᱜ ᱠᱟᱱᱟ ᱱᱚᱣᱟ ᱫᱚ ᱟᱹᱰᱤ ᱢᱤᱫᱴᱟᱝ ᱱᱤᱡᱮᱨᱟᱜ ᱢᱟᱱᱮ ᱦᱚᱲᱢᱚ ᱨᱮᱱᱟᱜ ᱫᱟᱲᱮ᱾ ᱛᱮᱢ ᱯᱟᱲᱦᱟᱜ ᱠᱟᱱᱟ ᱱᱤᱡᱮᱨᱟᱜ ᱦᱚᱲᱢᱚ ᱫᱟᱲᱮ ᱛᱮᱢ ᱪᱟᱥᱵᱟᱥ ᱫᱟ ᱥᱮ ᱟᱭᱩ ᱵᱟᱵᱟᱢ ᱡᱚᱢ ᱦᱚᱪᱚᱭᱮᱫ ᱠᱚᱣᱟ ᱾ ᱱᱚᱣᱟ ᱫᱚ ᱢᱤᱫᱴᱟᱝ ᱟᱹᱰᱤ ᱜᱚᱨᱚᱵᱽ ᱨᱮᱱᱟᱜ ᱠᱟᱛᱷᱟ ᱠᱟᱱᱟ ᱦᱮᱸ ᱥᱮ ᱜᱚᱝᱠᱮ ᱾
ᱛᱟᱲᱟᱜ ᱫᱟᱢ ᱾
ᱵᱟᱝᱠᱷᱟᱱ ᱧᱮᱞᱚᱜ ᱠᱟᱱᱟ ᱡᱮ ᱟᱫᱷᱟᱢ ᱢᱟᱫᱷᱟᱢ ᱜᱤᱫᱽᱨᱟᱹ ᱾ ᱵᱟᱠᱷᱟᱡ ᱟᱹᱰᱤ ᱠᱚᱢ ᱩᱢᱮᱨ ᱨᱮᱠᱚ ᱵᱟᱹᱜᱤᱭᱮᱫᱼᱟ ᱚᱞᱚᱜ ᱯᱟᱲᱦᱟᱜ ᱾ ᱢᱟᱱᱮ ᱪᱟᱥᱵᱟᱥ ᱨᱮᱦᱚᱸ ᱵᱟᱠᱚ ᱠᱟᱹᱢᱤᱭᱮᱫᱟ ᱟᱨ ᱵᱟᱠᱷᱟᱡ ᱚᱞᱚᱜ ᱯᱟᱲᱦᱟᱜ ᱦᱚᱸ ᱵᱟᱠᱚ? ᱚᱞᱚᱜ ᱯᱟᱲᱦᱟᱜ ᱠᱟᱱᱟ ᱛᱟᱦᱚᱞᱮ ᱩᱱᱠᱩ ᱡᱟᱦᱟᱸᱭ ᱵᱟᱝ ᱠᱚ ᱚᱞᱚᱜ ᱯᱟᱲᱦᱟᱜ ᱠᱟᱱᱟ ᱱᱚᱣᱟ ᱱᱤᱭᱮᱛᱮ ᱟᱢ ᱪᱮᱫ ᱮᱢ ᱞᱟᱹᱭᱟ ᱜᱚᱝᱠᱮ?
ᱟᱫᱚ ᱤᱧᱫᱩᱧ ᱞᱟᱹᱭᱟ᱾ ᱦᱳᱭᱛᱚ ᱱᱤᱛᱚᱜ ᱫᱚ ᱫᱟᱲᱮ ᱩᱢᱮᱨ ᱨᱮᱫᱚ ᱱᱤᱛᱚ ᱫᱚ ᱵᱟᱝ ᱵᱩᱡᱷᱟᱹᱜᱼᱟ ᱡᱚᱠᱷᱚᱱ ᱾ ᱢᱤᱫᱴᱮᱱ ᱟᱭᱳᱼᱵᱟᱵᱟ ᱡᱚᱠᱷᱚᱱ ᱠᱚ ᱵᱚᱭᱮᱥᱚᱜᱼᱟ ᱥᱮ ᱡᱚᱠᱷᱚᱱ ᱱᱤᱡᱮᱨᱟᱜ ᱢᱤᱫᱴᱮᱱ ᱜᱷᱟᱴ ᱨᱮ ᱦᱤᱡᱩᱜᱼᱟ ᱾ ᱩᱱ ᱚᱠᱛᱚ ᱨᱮ ᱢᱤᱫᱴᱮᱱ ᱠᱚᱥᱴᱚ ᱵᱩᱡᱷᱟᱹᱜᱼᱟ ᱡᱟ ᱦᱟᱱᱮ ᱩᱱ ᱵᱟᱹᱧ ᱠᱟᱹᱢᱤ ᱞᱮᱫ ᱛᱮ ᱩᱱ ᱾ ᱩᱱᱟᱹᱜ ᱡᱩᱫᱤᱧ ᱠᱟᱹᱢᱤᱭᱟ ᱠᱟᱹᱴᱤᱡ ᱠᱟᱹᱴᱤᱡ ᱨᱮᱦᱚᱸ ᱾ ᱢᱤᱫᱴᱟᱹᱝ ᱤᱧ ᱦᱮᱣᱟ ᱠᱚᱜ ᱟ ᱥᱮ ᱤᱧ ᱢᱤᱫᱴᱮᱱ ᱦᱚᱲᱢᱚ ᱨᱮ ᱢᱤᱫᱴᱮᱱ ᱦᱮᱵᱤᱴ ᱦᱮᱡ ᱤᱧ ᱠᱮᱭᱟ ᱾ ᱚᱱᱠᱟ ᱟᱨᱠᱤ ᱦᱩᱭ ᱠᱚᱜᱼᱟ ᱟᱫᱚ ᱱᱤᱛᱚᱜ ᱫᱚ ᱡᱮᱢᱚᱱ ᱥᱟᱹᱨᱤᱜᱮ ᱡᱮᱢᱚᱱ᱾ ᱵᱟᱠᱚ ᱠᱟᱹᱢᱤ ᱠᱟᱱᱟ ᱥᱮ ᱯᱟᱲᱦᱟᱣ ᱵᱟᱜᱤ ᱠᱟᱛᱮ ᱦᱚᱸ ᱢᱟᱱᱮ ᱥᱮᱱᱚᱜ᱾ ᱚᱱᱟ ᱠᱚ ᱵᱟᱭ ᱥᱩᱫᱷᱩ ᱠᱚ ᱫᱟᱲᱟ ᱵᱟᱲᱟᱭ ᱠᱟᱱᱟ ᱟᱨᱠᱤ ᱡᱟᱦᱟ ᱥᱮᱫ ᱦᱟᱱᱛᱮ ᱱᱟᱛᱮ ᱜᱮ ᱠᱚᱱᱚ ᱾ ᱯᱟᱲᱦᱟᱣ ᱦᱚᱸ ᱵᱟᱝ ᱱᱚᱰᱮ ᱠᱟᱹᱢᱤ ᱦᱚᱸ ᱵᱟᱝ ᱠᱚᱱᱚ ᱪᱮᱫ ᱦᱚᱸ ᱵᱟᱝ ᱟᱨᱠᱤ᱾ ᱛᱚ ᱫᱟᱲᱮᱢ ᱩᱢᱮᱨ ᱨᱮᱫᱚ ᱴᱷᱤᱠ ᱜᱮᱭᱟ ᱡᱚᱠᱷᱚᱱ ᱟᱫᱚ ᱢᱟᱱᱮ ᱵᱚᱭᱮᱥ ᱞᱮᱱᱠᱷᱟᱱ ᱩᱱ ᱠᱟᱹᱡ ᱾ ᱯᱚᱨᱮ ᱫᱚ ᱪᱟᱯ ᱵᱩᱡᱷᱟᱹᱜᱼᱟ ᱡᱚᱠᱷᱚᱱ ᱜᱚᱜᱚᱼᱵᱟ ᱛᱟᱠᱚ ᱠᱚ ᱵᱚᱭᱮᱥᱟ ᱛᱚᱠᱷᱚᱱ ᱩᱱ ᱾
ᱦᱮᱸ ᱜᱚᱝᱠᱮ ᱱᱚᱣᱟ ᱫᱚ ᱦᱮᱸ ᱱᱚᱣᱟ ᱫᱚ ᱟᱹᱰᱤ ᱡᱚᱛᱷᱟᱛ ᱠᱟᱛᱷᱟ ᱾ ᱛᱷᱟᱢ ᱞᱟᱹᱭ ᱠᱮᱫᱟ ᱱᱚᱜᱼᱚᱭ ᱡᱮ ᱱᱤᱛᱚᱜ ᱧᱮᱞᱚᱜ ᱠᱟᱱᱟ ᱢᱟᱱᱮ ᱡᱟᱦᱟᱸᱭ ᱠᱟᱹᱴᱤᱡ ᱠᱟᱹᱴᱤᱡ᱾ ᱵᱟᱹᱵᱩ ᱛᱟᱠᱚ ᱥᱮ ᱢᱟᱹᱭ ᱛᱟᱠᱚ ᱢᱟᱱᱮ ᱚᱞ ᱯᱟᱲᱦᱟᱣ ᱦᱚᱸ ᱵᱟᱠᱚ ᱚᱞ ᱯᱟᱲᱦᱟᱜ ᱠᱟᱱᱟ ᱟᱨ ᱡᱟᱦᱟᱱᱟᱜ ᱵᱟᱹᱛ? ᱠᱷᱮᱛ ᱨᱮᱦᱚᱸ ᱵᱟᱝ ᱠᱚ ᱠᱟᱹᱢᱤᱭᱮᱫᱟ ᱥᱩᱫᱢᱟᱹ ᱥᱩᱫᱷᱩ ᱜᱮ ᱚᱲᱟᱜ ᱾ ᱦᱚᱲᱟᱜ ᱤᱥᱤᱱ ᱫᱟᱠᱟ ᱨᱮ ᱠᱚ ᱪᱟᱯᱚᱜ ᱠᱟᱱᱟ ᱩᱱᱠᱩ ᱵᱟᱠᱷᱨᱟ ᱛᱮᱫᱚ ᱤᱧ ᱫᱚ ᱱᱚᱣᱟᱜᱤᱧ ᱢᱮᱱᱟ ᱡᱮ? ᱱᱚᱝᱠᱟ ᱫᱚ ᱵᱟᱝ ᱴᱷᱤᱠᱟ ᱦᱮᱸᱥᱮ ᱟᱭᱩᱵᱟᱵᱟ ᱫᱚ ᱟᱨ ᱛᱤᱱ ᱫᱤᱱ ᱠᱚ ᱛᱟᱦᱮᱱᱟ? ᱚᱱᱮ ᱟᱭᱳᱼᱵᱟᱵᱟ ᱠᱚᱜ ᱢᱟ ᱛᱟᱲᱟᱢ ᱠᱮᱴᱮᱡ ᱠᱮᱫ ᱢᱮᱭᱟᱭ ᱟᱫᱚ ᱱᱤᱡᱮ ᱛᱮᱜᱮ ᱢᱟ ᱰᱟᱦᱟᱨ ᱫᱚ ᱧᱮᱞ ᱦᱩᱭᱩᱜᱼᱟ᱾ ᱚᱞᱚᱜ ᱯᱟᱲᱦᱟᱣ ᱥᱟᱶ ᱥᱟᱶᱶᱛᱮ ᱟᱢ ᱡᱩᱚᱫᱤ ᱠᱟᱹᱢᱤ ᱠᱟᱛᱮᱢ ᱚᱞᱚᱜ ᱯᱟᱲᱦᱟᱜᱼᱟ ᱛᱟᱦᱚᱞᱮ ᱚᱱᱟ ᱢᱟ ᱟᱹᱰᱤ ᱱᱟᱯᱟᱭ᱾ ᱟᱨ ᱟᱭᱳᱵᱟᱵᱟ ᱫᱚᱠᱚ ᱚᱞ ᱯᱟᱲᱦᱟᱣ ᱞᱟᱹᱜᱤᱫ ᱫᱚᱠᱚ ᱮᱢᱚᱜ ᱜᱮᱭᱟ ᱠᱷᱟᱡ ᱦᱮᱸᱥᱮ᱾ ᱛᱟᱦᱞᱮ ᱜᱚᱝᱠᱮ ᱟᱯᱮ ᱫᱤᱥᱚᱢ ᱥᱮᱫ ᱫᱚ ᱦᱟᱸᱜ ᱠᱷᱟᱡ? ᱱᱚᱜ ᱚᱭ ᱡᱮ ᱠᱟᱹᱴᱤᱡ ᱠᱟᱹᱴᱤᱡ ᱢᱟᱹᱭ ᱵᱟᱹᱵᱩ ᱛᱟᱠᱚ ᱚᱠᱟ ᱞᱮᱠᱟ ᱠᱚ ᱵᱟᱹᱦᱩ ᱡᱟᱶᱟᱭᱚᱜ ᱠᱟᱱᱟ ᱱᱚᱣᱟ ᱞᱟᱹᱭ ᱛᱟᱞᱟᱝ ᱢᱮ ᱢᱟ ᱾
ᱟᱪᱪᱷᱟ ᱦᱳᱭ ᱱᱚᱣᱟ ᱫᱚ ᱜᱚᱴᱟ ᱫᱤᱥᱚᱢ ᱥᱮ ᱜᱚ᱾ ᱜᱚᱴᱟ ᱜᱮ ᱧᱮᱞᱚᱜᱚᱜ ᱠᱟᱱᱟ ᱟᱨᱠᱤ ᱡᱟᱦᱟᱸ ᱫᱚ ᱾ ᱟᱹᱰᱤ ᱠᱚᱢ ᱩᱢᱮᱨ ᱨᱮ ᱢᱟᱹᱭ ᱦᱚᱸᱠᱚ ᱡᱟᱶᱟᱭᱚᱜ ᱠᱟᱱᱟ ᱢᱟᱹᱭ ᱛᱟᱠᱚ ᱟᱨ ᱠᱚᱢ ᱩᱢᱮᱨ ᱨᱮ ᱵᱟᱹᱦᱩ᱾ ᱱᱟ ᱵᱟᱵᱩ ᱛᱟᱠᱚ ᱚᱱᱠᱟ ᱵᱟᱹᱦᱩ ᱠᱚ ᱟᱹᱜᱩᱭᱮᱫ ᱠᱚᱣᱟ ᱟᱫᱚ ᱢᱤᱫᱴᱮᱱ ᱱᱚᱣᱟ ᱫᱚ ᱢᱤᱫᱴᱮᱱ ᱾ ᱱᱤᱛᱳᱜ ᱫᱚ ᱢᱟᱱᱮ ᱮᱢᱚᱱ ᱠᱟᱱᱟ ᱡᱟᱦᱟᱸ ᱫᱚ᱾ ᱠᱳᱱᱳ ᱪᱮᱫ ᱦᱚᱸ ᱵᱟᱹᱱᱩᱜ ᱠᱟᱫᱟ ᱚᱱᱟ ᱨᱮ ᱚᱱᱟ ᱨᱮᱭᱟᱜ ᱠᱳᱱᱳ ᱞᱤᱢᱤᱴ ᱵᱟᱹᱱᱩᱜ ᱠᱟᱫᱟ ᱡᱮ? ᱤᱱᱟᱹᱜ ᱠᱚᱢ ᱩᱢᱮᱨ ᱨᱮ ᱟᱹᱜᱩ ᱠᱟᱛᱮᱫ ᱟ? ᱢᱤᱫᱴᱮᱱ ᱚᱱᱟ ᱫᱚ ᱦᱚᱲᱢᱚ ᱫᱚᱢᱮ ᱠᱷᱚᱛᱤ ᱮᱢᱟᱭ ᱴᱷᱤᱠ ᱜᱮᱭᱟ ᱱᱩᱱᱟᱹᱜ ᱠᱚᱢ ᱩᱢᱮᱨ ᱨᱮᱫᱚ ᱾ ᱮᱢᱱᱤ ᱛᱮᱢᱟ ᱟᱢ ᱢᱟ ᱱᱤᱛᱳᱜ ᱫᱚ ᱜᱤᱫᱽᱨᱟᱹ ᱜᱮᱭᱟᱢ ᱥᱮ᱾ ᱟᱨ ᱡᱩᱫᱤ ᱚᱱᱟ ᱚᱱᱟ ᱠᱷᱮᱛᱨᱮ ᱨᱮ ᱵᱟᱹᱦᱩ ᱥᱮ ᱟᱨᱚ ᱦᱚᱸ ᱥᱚᱝᱥᱟᱨ ᱨᱮᱱᱟᱜ ᱛᱟᱦᱮᱸᱱᱟ ᱥᱚᱝᱥᱟᱨ ᱨᱮᱱᱟᱜ ᱵᱩᱡᱽ ᱡᱷᱟᱹᱣ ᱜᱮ ᱵᱟᱝ ᱵᱩᱡᱷᱟᱹᱣ ᱠᱟᱱᱟ ᱟᱨ, ᱩᱱᱟᱹᱜ ᱛᱮᱜᱮ ᱵᱟᱹᱦᱩ ᱟᱜᱩ ᱟᱵᱤᱱ ᱪᱮᱫ ᱵᱤᱱ ᱞᱟᱹᱭᱟ ᱡᱮ ᱱᱚᱣᱟ ᱵᱟᱨᱮ ᱛᱮ ᱡᱮ ᱦᱚᱸᱜ-ᱚᱸᱭ ᱦᱩᱰᱤᱧ ᱦᱩᱰᱤᱧ ᱵᱟᱹᱵᱩ ᱢᱟᱹᱭ ᱛᱟᱠᱚ ᱠᱚ ᱵᱟᱯᱞᱟᱜ ᱠᱟᱱ ᱫᱚ ᱦᱮᱸ ᱥᱮ, ᱡᱮ ᱩᱱᱠᱩᱣᱟᱜ ᱛᱤᱱᱟᱹᱜ ᱴᱟ ᱱᱚᱣᱟ ᱟᱠᱚ ᱵᱩᱡᱷᱟᱹᱣ ᱛᱮ ᱟᱨᱠᱤ, ᱱᱤᱛᱚᱜ ᱫᱚ ᱚᱱᱟ ᱠᱚᱢᱯᱤᱴᱤᱥᱟᱱ ᱞᱮᱠᱟ ᱠᱟᱫᱟ ᱠᱚ ᱟᱨᱠᱤ ᱡᱟᱦᱟᱸ ᱫᱚ᱾
ᱦᱮᱸ ᱜᱚᱝᱠᱮ ᱱᱚᱣᱟ ᱫᱚ ᱮᱠᱫᱚᱢ ᱡᱚᱛᱷᱟᱛ ᱵᱤᱱ ᱞᱟᱹᱭ ᱠᱟᱫᱟ᱾ ᱱᱤᱛᱚᱜ-ᱟᱜ ᱱᱤᱛᱚᱜ-ᱟᱜ ᱡᱮᱱᱟᱨᱮᱥᱟᱱ ᱨᱮᱱ ᱫᱚ ᱧᱮᱞᱚᱜ ᱠᱟᱱᱟ ᱡᱮ, ᱢᱟᱱᱮ ᱦᱟᱱᱟ ᱴᱚᱞᱟ ᱨᱮᱱ ᱟᱨ ᱱᱚᱣᱟ ᱴᱚᱞᱟ ᱨᱮᱱ, ᱢᱟᱱᱮ ᱛᱤᱱᱟᱹᱜ ᱦᱟᱱᱟ ᱴᱚᱞᱟ ᱨᱮᱱ ᱡᱟᱥᱛᱤ ᱵᱟᱦᱩ ᱠᱚ ᱟᱹᱜᱩ ᱫᱟᱲᱮᱭᱟᱠᱚ ᱠᱟᱱᱟ ᱠᱚᱢ ᱩᱢᱮᱨ ᱨᱮᱱ, ᱱᱚᱣᱟ ᱴᱚᱞᱟ ᱨᱮᱱ ᱦᱚᱸ ᱚᱝᱠᱟ ᱜᱮᱠᱚ ᱟᱹᱜᱩ ᱠᱚᱣᱟ ᱢᱟᱱᱮ, ᱢᱟᱱᱮ ᱟᱠᱚᱣᱟᱜ ᱢᱟᱱᱮ ᱵᱚᱦᱚᱜ ᱦᱟᱛᱟᱝ ᱟᱹᱣᱨᱤ ᱠᱮᱴᱮᱡᱚᱜ ᱛᱟᱠᱚᱣᱟ ᱡᱟᱞᱤ ᱜᱮ ᱛᱟᱠᱚᱣᱟ, ᱢᱟᱱᱮ ᱠᱚᱢᱯᱤᱴᱤᱥᱮᱱ ᱞᱟᱜᱟᱜ ᱠᱟᱱᱟ᱾ ᱦᱚᱞᱟ ᱢᱟᱫᱷᱮᱨ ᱜᱮ ᱧᱮᱞᱱᱟ ᱟᱞᱮ ᱫᱤᱥᱚᱢ ᱥᱮᱫ ᱦᱮᱸ ᱥᱮ, ᱡᱮᱢᱚᱱ ᱮᱸ ᱜᱮᱞ ᱛᱩᱨᱩᱭ ᱩᱢᱮᱨ ᱨᱮᱱ ᱢᱤᱫ ᱠᱩᱲᱤ ᱟᱨ ᱢᱤᱫ ᱠᱚᱲᱟ ᱠᱤᱱ ᱵᱟᱦᱩ ᱡᱟᱶᱟᱭ ᱠᱟᱱᱟ ᱛᱟᱦᱚᱞᱮ ᱱᱩᱠᱤᱱᱟᱜ ᱫᱚ ᱦᱟᱛᱟᱝ ᱠᱮᱴᱮᱡ ᱠᱟᱱ ᱛᱟᱠᱤᱱᱟ ᱥᱮ ᱟᱹᱣᱨᱤ ᱠᱮᱴᱮᱡᱚᱜ ᱛᱟᱠᱤᱱᱟ᱾ ᱢᱮᱱᱠᱷᱟᱱ ᱱᱚᱝᱠᱟ ᱠᱟᱛᱮᱫ ᱫᱚ ᱪᱤᱠᱟᱹᱛᱮ ᱤᱭᱟᱹᱜ-ᱟ, ᱦᱟᱯᱮᱱ ᱫᱤᱱ ᱦᱟᱯᱮᱱ ᱫᱤᱱ ᱢᱟ ᱱᱩᱠᱩ ᱢᱟ ᱢᱤᱫ ᱵᱟᱨ ᱥᱮᱨᱢᱟ ᱠᱚ ᱛᱟᱦᱮᱸᱱ ᱛᱮ ᱟᱵᱟᱨ ᱢᱟᱱᱮ ᱠᱩᱲᱤ ᱜᱤᱫᱽᱨᱟᱹ ᱦᱚᱸᱭ ᱫᱟᱹᱲᱟ, ᱠᱚᱲᱟ ᱜᱤᱫᱽᱨᱟᱹ ᱦᱚᱸ ᱦᱟᱸᱜ ᱠᱷᱟᱡ, ᱩᱱᱤ ᱮᱨᱟ ᱫᱚ ᱟᱫᱚ ᱢᱟᱱᱮ ᱪᱮᱫ ᱠᱚ ᱞᱟᱹᱭᱟ ᱵᱟᱭ ᱠᱩᱥᱤᱭᱟᱭᱟ, ᱱᱚᱜ-ᱚ ᱱᱚᱝᱠᱟ ᱧᱮᱞᱚᱜ ᱠᱟᱱᱟ ᱚᱝᱠᱟ ᱠᱟᱛᱮ ᱟᱹᱰᱤ ᱚᱯ ᱥᱚᱢᱟᱡ ᱨᱮ ᱦᱟᱸᱜ ᱠᱷᱟᱡ, ᱢᱟᱱᱮ ᱥᱟᱠᱟᱢ ᱚᱲᱮᱡ ᱦᱳᱭᱳᱜ ᱠᱟᱱᱟ᱾
ᱮᱠᱫᱚᱢ ᱮᱠᱫᱚᱢ ᱟᱫᱚ ᱟᱸ ᱚᱱᱟ ᱫᱚ ᱚᱱᱟ ᱫᱚ ᱜᱚᱝᱠᱮ ᱪᱮᱫ ᱞᱮᱠᱟ ᱨᱮ ᱦᱩᱭᱩᱜ ᱠᱟᱱᱟ ᱠᱤᱪᱷᱩᱴᱟ ᱦᱚᱭᱛᱳ ᱞᱤᱧ ᱞᱟᱹᱭᱟᱜ ᱠᱟᱱᱟ, ᱠᱮᱪᱮᱫᱮᱜ ᱵᱮᱭᱟᱞᱤᱧ᱾ ᱠᱟᱛᱷᱟ ᱴᱟᱜ ᱦᱮᱸ ᱥᱮ᱾ ᱢᱟᱱᱮ ᱦᱚᱭᱛᱳ ᱱᱤᱛᱚᱜ ᱫᱚ ᱠᱚᱢ ᱩᱢᱮᱨ ᱨᱮ ᱵᱟᱯᱞᱟ ᱢᱤᱫᱴᱮᱱ ᱱᱤᱛᱳᱜ ᱫᱚ ᱜᱤᱫᱽᱨᱟᱹ ᱩᱢᱮᱨ ᱠᱟᱱᱟ᱾
ᱦᱮᱸ᱾
ᱡᱩᱣᱟᱹᱱ ᱩᱢᱮᱨ ᱡᱟᱦᱟᱸ ᱫᱚ ᱡᱩᱣᱟᱹᱱ ᱩᱢᱮᱨ ᱡᱚᱠᱷᱚᱱᱮᱢ ᱫᱟᱬᱟᱱᱟ ᱥᱮ ᱦᱟᱴ ᱯᱟᱛᱟ ᱧᱮᱞ, ᱢᱟᱱᱮ ᱩᱱ ᱨᱮᱭᱟᱜ ᱩᱢᱮᱨ ᱟᱞᱟᱫᱟ ᱱᱤᱛᱚᱜ ᱫᱚ ᱡᱮᱢᱚᱱ ᱜᱤᱫᱽᱨᱟᱹ ᱩᱢᱮᱨ, ᱢᱚᱱᱮ ᱠᱳᱱᱳ ᱵᱩᱡᱷᱟᱹᱣ ᱵᱟᱹᱱᱩᱜ ᱠᱟᱫᱟ ᱚᱱᱟ ᱱᱤᱭᱮᱛᱮ, ᱛᱚ ᱚᱱᱟ ᱨᱮ ᱟᱬᱜᱳᱱ ᱠᱟᱱᱟᱭ ᱩᱱᱤ ᱜᱤᱫᱟᱹᱨᱟᱹ᱾ ᱟᱫᱚ ᱢᱤᱫᱴᱮᱡ ᱠᱟᱛᱷᱟ ᱨᱮ ᱵᱟᱹᱱᱩᱜ ᱠᱟᱫᱟ, ᱡᱟᱦᱟᱸᱭ ᱠᱟᱢᱤ ᱫᱟᱲᱮᱭᱟᱜ-ᱟᱭ ᱩᱱᱤ ᱫᱚᱭ ᱛᱟᱭᱱᱚᱢᱚᱜ ᱠᱟᱱᱟᱭ ᱡᱟᱦᱟᱸᱭ ᱠᱟᱢᱤ ᱵᱟᱭ ᱫᱟᱲᱮᱜ-ᱟᱭ ᱛᱚ ᱩᱱᱤ ᱜᱮ ᱞᱟᱦᱟᱜ ᱠᱟᱱᱟ, ᱢᱤᱫᱴᱟᱝ ᱚᱝᱠᱟᱱᱟᱜ ᱢᱤᱫᱴᱟᱝ ᱠᱟᱛᱷᱟ ᱢᱮᱱᱟᱜ ᱟᱠᱟᱫᱟ ᱥᱮ?
ᱦᱮᱸ ᱜᱚᱝᱠᱮ ᱱᱚᱣᱟ ᱫᱚ ᱡᱚᱛᱷᱟᱛᱮᱢ ᱞᱟᱹᱭ ᱠᱟᱜ-ᱟ, ᱡᱮᱢᱚᱱ ᱱᱚᱜ-ᱚ ᱟᱭᱢᱟ, ᱟᱭᱢᱟ ᱦᱚᱸ ᱠᱷᱟᱡ ᱢᱮᱱᱟᱜ ᱠᱚᱣᱟ ᱵᱟᱠᱷᱟᱡ ᱤᱭᱟᱹ ᱜᱮᱞ ᱢᱚᱬᱮ ᱩᱢᱮᱨ ᱪᱮᱛᱟᱱ ᱱᱩᱠᱩ ᱠᱚᱣᱟᱜ ᱢᱟ ᱵᱟᱯᱞᱟ ᱨᱮᱱᱟᱜ ᱩᱢᱮᱨ ᱦᱩᱭ ᱠᱟᱱᱟ, ᱢᱮᱱᱠᱷᱟᱱ ᱱᱩᱠᱩ ᱫᱚᱠᱚ ᱵᱚᱛᱚᱨᱚᱜ ᱠᱟᱱᱟ, ᱢᱮᱱᱠᱷᱟᱱ ᱡᱟᱞᱤ ᱠᱚᱢᱟ ᱱᱩᱠᱩ ᱜᱮ ᱟᱠᱚ ᱜᱮ ᱦᱟᱸᱜ ᱠᱷᱟᱡ ᱤᱭᱟᱹ, ᱚᱱᱟᱛᱮ ᱠᱟᱛᱷᱟ ᱨᱮ ᱵᱟᱝ ᱠᱚ ᱞᱟᱹᱭᱟ, ᱵᱟᱥ ᱛᱷᱮᱠᱮ ᱠᱩᱧᱪᱤᱭᱮ ᱵᱚᱲᱚ, ᱢᱟᱱᱮ ᱤᱭᱟᱹ, ᱢᱟᱱᱮ ᱢᱟᱜ ᱫᱟᱲᱮ ᱠᱷᱚᱱᱟᱜ ᱢᱟ ᱚᱱᱟ ᱨᱮᱱᱟᱜ ᱠᱩᱧᱪᱤ ᱜᱮᱛᱚ ᱢᱟᱨᱟᱝᱟ᱾ ᱱᱚᱜ-ᱚ ᱱᱚᱝᱠᱟ ᱠᱚ ᱢᱮᱱ ᱜᱮᱭᱟ ᱠᱷᱟᱡ, ᱚᱱᱟ ᱠᱷᱟᱹᱛᱤᱨ ᱛᱮ ᱱᱤᱛᱚᱜ ᱢᱟ ᱟᱹᱰᱤ ᱠᱟᱹᱴᱤᱡ ᱨᱮ ᱠᱚ ᱵᱟᱯᱞᱟᱜ ᱠᱟᱱᱟ᱾ ᱱᱚᱝᱠᱟ ᱛᱮᱢᱟ ᱟᱵᱚ ᱥᱚᱢᱟᱡᱽᱢᱟ ᱞᱟᱛᱟᱨ ᱥᱮᱜ ᱜᱮᱛᱚ ᱰᱩᱵᱩᱡ ᱪᱟᱞᱟᱜ-ᱟ᱾
ᱮᱠᱫᱚᱢ ᱮᱠᱫᱚᱢ᱾ ᱡᱟᱦᱟᱸ ᱫᱚ ᱟᱹᱞᱤᱧ ᱚᱱᱮ ᱫᱚᱞᱤᱧ ᱟᱹᱞᱤᱧ ᱡᱟᱦᱟᱸ, ᱫᱚ ᱚᱱᱮ ᱟᱹᱞᱤᱧ ᱞᱤᱧ ᱞᱟᱹᱭ ᱠᱮᱫᱟ ᱛᱚ᱾ ᱡᱟᱦᱟᱸᱭ ᱫᱟᱲᱮᱭᱟᱜ-ᱟᱭ ᱥᱮ ᱩᱱᱤ ᱜᱮ ᱵᱚᱛᱚᱨᱚᱜ ᱠᱟᱱᱟ, ᱡᱟᱦᱟᱸᱭ ᱵᱟᱭ ᱫᱟᱲᱮᱭᱟᱜ-ᱟ ᱩᱱᱤᱜᱮ ᱞᱟᱦᱟᱜ ᱠᱟᱱᱟᱭ᱾ ᱤᱧ ᱱᱚᱣᱟᱧ ᱠᱚᱨᱟᱣᱟ᱾
ᱦᱮᱸ ᱜᱚᱝᱠᱮ ᱱᱚᱣᱟ ᱫᱚ ᱮᱠᱫᱚᱢ ᱡᱚᱛᱷᱟᱛ ᱵᱮᱱ ᱞᱟᱹᱭ ᱠᱟᱜ-ᱟ ᱦᱟᱸᱜ ᱠᱷᱟᱡ᱾ ᱛᱟᱦᱚᱞᱮ ᱜᱚᱝᱠᱮᱱ ᱤᱭᱟᱹ ᱟᱯᱮ ᱥᱮᱫ ᱫᱚ ᱛᱟᱦᱚᱞᱮ ᱟᱡ ᱠᱟᱞ ᱫᱚ ᱤᱭᱟᱹ ᱠᱚ ᱦᱩᱭᱩᱜ ᱠᱟᱱᱟ ᱥᱮ ᱵᱟᱝ ᱵᱟᱯᱞᱟ ᱠᱚ?
ᱮᱸ, ᱵᱟᱯᱞᱟ ᱠᱚᱫᱚ ᱦᱟᱸᱜ ᱱᱤᱭᱟᱹ ᱦᱩᱭᱮᱱ ᱜᱮᱭᱟ ᱱᱚᱜ-ᱚᱭ ᱪᱮᱜ ᱠᱚ ᱢᱮᱱᱟ, ᱮᱸ ᱠᱤᱪᱷᱩ ᱫᱤᱱ ᱵᱟᱹᱭᱥᱟᱹᱠᱷ ᱵᱚᱸᱜᱟ ᱟᱨᱠᱤ,
ᱦᱮᱸ᱾
ᱦᱮᱸ ᱦᱩᱭᱮᱱ ᱜᱮᱭᱟ ᱢᱟᱱᱮ ᱢᱤᱜ ᱞᱮᱛᱟᱲ ᱛᱮ ᱯᱩᱨᱟᱹ ᱟ ᱢᱮᱜᱴᱮᱱ ᱟᱹᱛᱩ ᱨᱮᱜᱮ, ᱮᱸᱜ ᱟᱞᱮ ᱟᱹᱛᱩ ᱨᱮᱜᱮ ᱡᱟᱦᱟᱸ ᱫᱚ ᱢᱤᱫ ᱫᱤᱱ ᱛᱮᱜᱮ ᱦᱩᱭᱱᱟ, ᱢᱤᱫ ᱫᱤᱱ ᱛᱮᱫᱚ ᱵᱟᱝ ᱚᱱᱟ ᱚᱱᱟ ᱪᱟᱸᱫᱳ ᱜᱮ ᱯᱩᱨᱟᱹ ᱦᱳᱭᱱᱟ ᱡᱟᱦᱟᱸ ᱫᱚ ᱯᱩᱨᱟᱹ ᱢᱟᱱᱮ ᱢᱤᱜ ᱪᱟᱸᱫᱳ ᱜᱮ ᱟᱨᱠᱤ ᱞᱮᱛᱟᱲ ᱛᱮ ᱥᱟᱛᱴᱤ ᱜᱟᱱ ᱵᱟᱯᱞᱟ ᱦᱩᱭᱱᱟ᱾
ᱟᱪᱪᱷᱟ, ᱛᱟᱦᱞᱮ ᱟᱹᱰᱤ ᱱᱟᱯᱟᱭ ᱜᱮ ᱦᱟᱸᱜ ᱠᱷᱟᱡ ᱵᱷᱚᱡᱽ ᱠᱚᱯᱮ ᱡᱚᱢ ᱠᱮᱜ-ᱟ᱾
ᱦᱮᱸ ᱵᱷᱚᱡᱽ ᱠᱚᱫᱚᱞᱮ ᱡᱚᱢ ᱠᱮᱫᱟ ᱟᱫᱚ ᱱᱚᱜᱼᱚ ᱱᱚᱝᱠᱟ ᱡᱟᱦᱟᱸ ᱫᱚ ᱚᱱᱮ ᱟᱸᱜᱤᱨ ᱵᱟᱯᱞᱟ ᱠᱟᱱᱟ᱾ ᱵᱟᱨᱭᱟ, ᱵᱟᱨᱭᱟ ᱧᱟᱢ ᱞᱮᱱ ᱛᱟᱦᱮᱸᱜ ᱢᱟᱱᱮ ᱢᱟᱹᱭ ᱛᱟᱹᱠᱤᱱᱟᱜ ᱛᱚ, ᱩᱝᱠᱤᱱᱟᱜ ᱫᱚ ᱚᱝᱠᱟ ᱡᱮ ᱧᱮᱞ ᱧᱮᱯᱮᱞ ᱠᱟᱛᱮᱜ ᱜᱮ ᱵᱟᱯᱞᱟ ᱦᱩᱭᱱᱟ᱾ ᱠᱤᱱᱛᱩ ᱟᱨ ᱵᱟᱫ ᱵᱟᱹᱠᱤ ᱠᱚᱣᱟᱜ ᱫᱚ ᱡᱷᱚᱛᱚ ᱵᱟᱹᱵᱩ ᱛᱟᱠᱚ ᱟᱫᱚ ᱩᱝᱠᱩᱣᱟᱜ ᱫᱚ ᱡᱷᱚᱛᱚ ᱚᱱᱟ ᱟᱹᱝᱜᱤᱨ ᱵᱟᱯᱞᱟ ᱟᱨᱠᱤ ᱟᱛᱩ ᱨᱮᱜᱮ ᱵᱟᱦᱟ ᱥᱟᱶᱦᱟ ᱦᱩᱸ᱾
ᱦᱳᱭ ᱛᱟᱦᱞᱮ ᱜᱚᱝᱠᱮ ᱱᱚᱜ-ᱚᱭ ᱡᱮ ᱧᱮᱞᱚᱜ ᱠᱟᱱᱟ ᱢᱟᱱᱮ ᱤᱭᱟᱹ ᱵᱟᱯᱞᱟ ᱚᱲᱟᱜ ᱠᱚᱨᱮ, ᱟᱯᱮ ᱥᱮᱫ ᱫᱚ ᱚᱠᱟ ᱞᱮᱠᱟ ᱢᱟᱱᱮ ᱫᱚᱝ ᱮᱱᱮᱡ ᱠᱚ ᱫᱚ ᱢᱟᱱᱮ ᱛᱩᱢᱫᱟᱜ ᱴᱟᱢᱟᱠ ᱟᱛᱮᱜ ᱠᱚ ᱮᱱᱮᱡ ᱠᱟᱱᱟ ᱥᱮ ᱚᱱᱮ ᱰᱤᱡᱮ ᱵᱚᱠᱥ ᱟᱛᱮᱜ ᱠᱚ ᱮᱱᱮᱡ ᱠᱟᱱᱟ? ᱢᱟᱱᱮ ᱟᱹᱰᱤ ᱟᱭᱢᱟ ᱴᱚᱴᱷᱟᱨᱮ ᱧᱮᱞᱚᱜ ᱠᱟᱱᱟ ᱡᱮ ᱰᱤᱡᱮ ᱵᱚᱠᱥ ᱟᱛᱮᱜ ᱠᱚ ᱮᱱᱮᱡ ᱠᱟᱱᱟ᱾ ᱛᱩᱢᱫᱟᱜ ᱴᱟᱢᱟᱠ ᱫᱚ ᱟᱵᱚᱣᱟᱜ ᱥᱟᱯᱟᱵ ᱠᱚᱫᱚ ᱠᱚ ᱦᱤᱲᱤᱧᱮᱜ-ᱟ, ᱱᱚᱣᱟ ᱵᱟᱨᱮ ᱛᱮ ᱢᱟ ᱞᱮᱭ ᱛᱟᱞᱟᱝ ᱢᱮ᱾
ᱟᱫᱚ ᱦᱳᱭ ᱜᱚᱝᱠᱮ ᱱᱚᱣᱟ ᱫᱚ ᱦᱟᱸᱜ ᱜᱚᱴᱟ ᱫᱤᱥᱚᱢ ᱫᱤᱥᱚᱢ ᱜᱮ ᱱᱚᱣᱟ ᱫᱚ ᱧᱮᱞᱚᱜᱚᱜ ᱠᱟᱱᱟ ᱚᱱᱮ ᱠᱷᱟᱱ ᱟᱞᱮ ᱟᱹᱛᱩ ᱥᱩᱢᱩᱝ ᱫᱚ ᱵᱟᱝ ᱜᱚᱴᱟ ᱜᱮ ᱟᱨᱠᱤ ᱠᱚᱢ ᱵᱤᱥᱤ ᱫᱚ ᱧᱮᱞᱚᱜᱚᱜ ᱠᱟᱱ ᱜᱮᱭᱟ᱾ ᱠᱷᱩ, ᱠᱷᱩᱵ ᱠᱚᱢ ᱛᱩᱢᱫᱟᱜ ᱴᱟᱢᱟᱠ ᱛᱮᱫᱚ᱾ ᱡᱟᱦᱟᱸ ᱫᱚ ᱢᱮᱫᱴᱮᱱ ᱢᱟᱭᱤᱠ ᱵᱚᱠᱥ ᱛᱮ ᱡᱩᱫᱤ ᱪᱟᱞᱩᱜ-ᱟ ᱢᱮᱫᱴᱮᱱ ᱵᱟᱹᱦᱩ ᱮᱨᱟ ᱦᱚᱸᱭ ᱚᱰᱚᱠ ᱦᱤᱡᱩᱜ-ᱟ ᱥᱮ ᱢᱮᱜᱴᱟ ᱰᱟᱺᱜᱩᱣᱟᱹ ᱠᱩᱲᱤ ᱜᱤᱫᱽᱨᱟᱹ ᱦᱚᱸ᱾ ᱟᱫᱚ ᱢᱮᱫᱴᱮᱱ ᱠᱟᱛᱷᱟ ᱠᱚ ᱞᱟᱹᱭ ᱜᱮᱭᱟ ᱡᱮ ᱱᱩᱠᱩ ᱜᱚᱜᱚ ᱦᱚᱲᱠᱚ ᱞᱟᱹᱭ ᱜᱮᱭᱟ, ᱡᱮᱠᱚ ᱞᱮᱭᱟ ᱡᱮ ᱟᱯᱮ ᱨᱩ ᱵᱟᱯᱮ ᱨᱩᱭᱛᱮ ᱟᱞᱮ ᱵᱟᱞᱮ ᱮᱱᱮᱡ-ᱟ᱾ ᱟᱫᱚ ᱚᱱᱮ ᱠᱟᱛᱷᱟ ᱫᱚ ᱦᱩᱭᱩᱜ ᱠᱟᱱᱟ ᱡᱩᱫᱤ ᱟᱯᱮ ᱡᱩᱫᱤ ᱮᱱᱮᱡ ᱱᱚᱣᱟᱨᱮ ᱵᱟᱯᱮ ᱮᱱᱮᱡ-ᱟ ᱟᱨ ᱪᱮᱫ᱾ ᱪᱤᱠᱟᱹ ᱛᱮᱠᱚ ᱨᱩᱭᱟ ᱢᱮᱫᱴᱮᱱ ᱠᱟᱛᱷᱟ ᱫᱚ ᱦᱩᱭᱩᱜ ᱠᱟᱱᱟ ᱱᱚᱣᱟ᱾
ᱦᱮᱸ ᱠᱟᱛᱷᱟ, ᱠᱟᱛᱷᱟ ᱫᱚ ᱡᱚᱛᱷᱟ ᱫᱚ ᱜᱮᱵᱤᱱ ᱞᱮᱭᱮᱜ-ᱟ᱾
ᱦᱚᱸ ᱦᱚᱸ᱾ ᱦᱳᱭ ᱦᱚᱸᱜ-ᱚᱝᱠᱟ ᱟᱫᱚ ᱠᱚᱢ ᱵᱮᱥᱤ ᱫᱚ ᱦᱩᱭᱩᱜ ᱠᱟᱱ ᱜᱮᱭᱟ ᱟᱫᱚ ᱢᱟᱭᱤᱠ ᱵᱚᱠᱥ ᱛᱮᱦᱚᱸ ᱠᱚ ᱮᱱᱮᱡ-ᱟ ᱟᱨ ᱚᱱᱮ ᱠᱷᱩᱵ ᱢᱟᱱᱮ ᱫᱚᱨᱠᱟᱨ ᱫᱚ ᱡᱟᱦᱟᱸ ᱨᱮᱫᱚ ᱫᱚᱨᱠᱟᱨ ᱵᱚᱞᱛᱮ ᱪᱮᱜᱠᱟ ᱡᱚᱠᱷᱚᱱ ᱥᱤᱸᱫᱨᱟᱹᱫᱟᱱ ᱩᱱ ᱚᱠᱛᱚ ᱫᱚ ᱴᱟᱢᱟᱠ ᱫᱚ ᱨᱩᱜᱮ ᱦᱩᱭᱩᱜ-ᱟ᱾ ᱟᱫᱚ ᱨᱩ ᱫᱚᱠᱚ ᱨᱩᱭᱮᱜ-ᱟ, ᱟᱹᱰᱤ ᱠᱚᱢ ᱠᱚ ᱨᱩᱭᱮᱜ-ᱟ᱾ ᱢᱟᱱᱮ ᱢᱟᱭᱤᱠ ᱵᱚᱠᱥ ᱠᱚᱛᱮ ᱜᱮ ᱵᱤᱥᱤ ᱠᱚ ᱮᱱᱮᱡ ᱠᱟᱱᱟ᱾
ᱟᱪᱪᱷᱟ ᱜᱚᱝᱠᱮ ᱟᱹᱞᱤᱧ ᱫᱚ ᱦᱟᱸᱜ ᱠᱷᱟᱡ ᱱᱚᱣᱟ ᱫᱚ ᱦᱟᱸᱜ ᱠᱷᱟᱡ ᱡᱚᱛᱷᱟᱛ ᱫᱚ ᱵᱟᱹᱞᱤᱧ ᱢᱚᱱᱮᱭᱟ᱾ ᱚᱛᱷᱚᱪᱚ ᱱᱚᱣᱟ ᱫᱚ ᱢᱟᱱᱮ ᱢᱟᱭᱤᱠ ᱵᱚᱠᱥ ᱫᱚ ᱟᱵᱚ ᱠᱚᱣᱟᱜ ᱫᱚ ᱵᱟᱝ ᱠᱟᱱᱟ ᱦᱟᱸᱜ ᱠᱷᱟᱡ᱾ ᱥᱮᱫᱟᱭ ᱚᱠᱟ ᱞᱮᱠᱟ ᱦᱟᱯᱲᱟᱢ ᱠᱚᱠᱚ ᱯᱟᱨᱚᱢ ᱟᱠᱟᱜ-ᱟ ᱡᱮᱢᱚᱱ ᱚᱱᱟ ᱪᱷᱟᱢᱰᱟ ᱠᱚ᱾ ᱚᱱᱮ ᱪᱷᱟᱢᱰᱟ ᱢᱟᱱᱮ ᱥᱟᱨᱡᱚᱢ ᱪᱷᱟᱢᱰᱟ ᱛᱮ ᱢᱮᱱᱠᱷᱟᱱ ᱱᱮᱛᱳᱜ ᱢᱟ ᱟᱹᱰᱤ ᱜᱮ ᱟᱹᱨᱩ ᱯᱷᱮᱨᱟᱣ ᱧᱮᱞᱚᱜ ᱠᱟᱱᱟ᱾ ᱡᱮᱢᱚᱱ ᱦᱟᱱᱮ ᱵᱟᱯᱞᱟ ᱚᱲᱟᱜ ᱦᱩᱭ ᱞᱮᱱᱠᱷᱟᱱ ᱢᱟᱱᱮ ᱢᱟᱱᱮ ᱟᱹᱰᱤ ᱡᱮ ᱯᱮᱱᱰᱮᱞ ᱯᱷᱮᱱᱰᱮᱞ ᱱᱚᱣᱟ ᱠᱚᱫᱚ ᱵᱟᱝ ᱠᱟᱱᱟ ᱮᱠᱪᱩᱭᱮᱞᱤ ᱟᱵᱚ ᱠᱚᱣᱟᱜ ᱫᱚ, ᱢᱮᱱᱠᱷᱟᱱ ᱟᱵᱚ ᱫᱚ ᱢᱚᱰᱮᱱᱚᱜ ᱠᱟᱱᱟ ᱵᱚᱱ ᱛᱚ ᱠᱟᱹᱴᱤᱡ᱾ ᱟᱹᱨᱩ ᱯᱷᱮᱨᱟᱜ ᱠᱟᱱᱟ ᱵᱚᱱ ᱚᱱᱟ ᱠᱷᱟᱹᱛᱤᱨ ᱛᱮ ᱦᱩᱭᱩᱜ ᱠᱟᱱᱟ᱾ ᱤᱧ ᱫᱩᱧ ᱢᱮᱱᱟ ᱚᱱᱟ ᱵᱟᱯᱞᱟ ᱯᱮᱱᱰᱮᱞ ᱠᱚᱫᱚ ᱴᱷᱤᱠ ᱟᱪᱷᱮ ᱟᱹᱨᱩ ᱯᱷᱮᱨᱟᱣ ᱦᱚᱪᱚ ᱱᱤᱡ᱾ ᱢᱮᱱᱠᱷᱟᱱ ᱟᱵᱚᱣᱟᱜ ᱛᱩᱢᱫᱟᱜ ᱴᱟᱢᱟᱠ ᱱᱚᱣᱟ, ᱱᱚᱣᱟ ᱠᱚᱦᱚᱸ ᱵᱚᱱ ᱟᱹᱨᱩ ᱯᱷᱮᱨᱟᱣᱟ ᱠᱤ? ᱚᱱᱟ ᱠᱷᱟᱹᱛᱤᱨ ᱛᱮ ᱫᱮᱠ ᱤᱭᱟᱹ ᱵᱚᱠᱥ ᱥᱮᱜ ᱵᱚᱱ ᱪᱟᱞᱟᱜ-ᱟ ᱠᱤ?
ᱵᱟᱝ᱾ ᱟ, ᱢᱮᱱᱠᱷᱟᱱ ᱟᱫᱚ ᱱᱚᱣᱟ ᱠᱤᱱᱛᱩ ᱟᱵᱚᱣᱟᱜ ᱢᱮᱜᱴᱮᱱ ᱱᱚᱝᱠᱟ ᱥᱤᱥᱴᱮᱢ ᱦᱳᱭᱳᱜ ᱛᱟᱵᱚᱱᱟ ᱡᱟᱦᱟᱸ ᱫᱚ ᱟᱹᱛᱳ ᱟᱹᱛᱳ ᱢᱟᱱᱮᱼᱼ ᱡᱟᱦᱟᱸ ᱢᱟᱹᱡᱷᱤ ᱵᱟᱵᱟ ᱛᱟᱦᱮᱱ ᱫᱚᱭ ᱩᱱᱤ ᱱᱚ ᱠᱟ ᱟᱡ ᱢᱮᱜᱴᱮᱱ ᱤᱭᱟᱹ ᱦᱩᱭᱩᱜ ᱛᱟᱭᱟ ᱡᱮᱼᱼ ᱢᱤᱫᱴᱮᱱ ᱟᱹᱛᱳ ᱨᱮ ᱢᱤᱫᱴᱮᱱ ᱱᱚᱣᱟ ᱢᱤᱫᱴᱮᱱ ᱞᱮᱭ ᱞᱮᱭ ᱠᱟᱜᱼᱟᱭ ᱡᱮᱼᱼ ᱡᱟᱦᱟᱸᱭ ᱜᱮ ᱥᱮ ᱡᱟᱦᱟᱸᱭ ᱜᱮ ᱵᱟᱯᱞᱟ ᱨᱮ ᱠᱳᱱᱳ ᱢᱟᱹᱭᱤᱠ ᱠᱚᱫᱚ ᱟᱞᱚᱯᱮ ᱟᱹᱜᱩᱭᱟ᱾ ᱡᱟᱦᱟᱸ ᱛᱤᱱᱟᱹᱜ ᱟᱵᱚᱨᱮᱱ ᱠᱚᱲᱟ ᱜᱤᱫᱽᱨᱟᱹ ᱢᱮᱱᱟᱜ ᱠᱚᱣᱟ ᱩᱱᱠᱩ ᱦᱚᱸᱭ ᱞᱟᱹᱭ ᱟᱠᱚᱣᱟᱼᱼ ᱟᱯᱮ ᱦᱚᱸ ᱡᱚ ᱠᱷᱚᱱ ᱜᱮᱯᱮ ᱧᱟᱢᱟ ᱥᱚᱢᱚᱭ ᱥᱮ ᱥᱚᱢᱚᱭ ᱵᱚᱞᱛᱮ ᱠᱟᱹᱢᱤ ᱢᱟᱭ ᱩᱱᱦᱤᱞᱳᱜ ᱢᱟᱼᱼ ᱡᱚᱛᱚ ᱠᱚᱢ ᱵᱮᱥᱤ ᱜᱮᱠᱚ ᱛᱟᱦᱮᱱ ᱜᱮᱭᱟ ᱛᱚ ᱟᱨᱠᱤ ᱡᱮᱢᱚᱱ ᱟᱹᱛᱩ ᱨᱮᱢᱟᱱ- ᱡᱷᱚᱛᱚ ᱟᱛᱳ ᱨᱮᱜᱮ ᱡᱮᱢᱚᱱ ᱱᱤᱡᱮ ᱛᱮᱠᱚ ᱫᱟᱠᱟ ᱠᱚ ᱵᱷᱚᱡᱽ ᱠᱚᱠᱚ ᱤᱥᱤᱱ ᱫᱟ ᱟᱫᱚ ᱦᱚᱭᱛᱚᱼᱼ ᱤᱱᱟᱹ ᱠᱟᱨᱚᱱ ᱛᱮ ᱥᱚᱢᱚᱭ ᱠᱚ ᱵᱟᱝ ᱧᱟᱢᱚᱜ ᱠᱤᱱᱛᱩ ᱦᱚᱭᱛᱳ ᱚᱸᱰᱮ ᱠᱷᱚᱱᱟᱜ ᱦᱚᱸ ᱥᱚᱢᱚᱭ ᱩᱰᱩᱠ ᱠᱟᱛᱮᱜ ᱜᱮ ᱡᱷᱩ ᱜᱤᱞᱟᱹ ᱨ ᱨᱩᱭ ᱛᱟᱵᱚᱱ ᱯᱮ ᱟᱨᱠᱤ ᱫᱚᱝ ᱮᱱᱮᱡ ᱥᱚᱢᱚᱭᱼᱼ
ᱜᱚᱝᱠᱮ ᱢᱮᱫ ᱫᱷᱟᱣ ᱡᱩᱫᱤ ᱟᱵᱤᱱ ᱴᱟᱢᱟᱠ ᱛᱩᱢᱫᱟᱜ ᱵᱤᱱ ᱩᱰᱩᱝᱼᱟᱼᱼ ᱦᱮᱸᱥᱮ ᱟᱠᱷᱲᱟ ᱨᱮ ᱡᱩᱫᱤ ᱵᱤᱱ ᱫᱚᱦᱚᱭᱟ, ᱚᱱᱟ ᱫᱚ ᱥᱤᱥᱤᱨ ᱛᱮᱫᱚ ᱵᱟᱝ ᱵᱚᱨᱚᱜᱼᱟ ᱢᱟᱱᱮ ᱚᱱᱠᱟᱜᱮ ᱟᱹᱰᱤ ᱟᱭᱢᱟ ᱨᱩᱥᱤᱠᱟ ᱢᱮᱱᱟᱜ ᱠᱚᱣᱟ᱾ ᱢᱟᱱᱮ ᱮᱱᱮᱡ ᱥᱮᱨᱮᱹᱧ ᱞᱟᱹᱜᱤᱫ ᱛᱮ ᱩᱱᱠᱩ ᱢᱟ ᱮᱛᱚᱦᱚᱵ ᱜᱮᱠᱚ ᱠᱚᱠᱚᱭᱟ ᱢᱮᱱ ᱠᱷᱟᱱ ᱚᱱᱟ ᱫᱚ ᱟᱛᱩ ᱨᱮᱱ ᱠᱤᱼᱼ ᱠᱚᱲᱟ ᱛᱮ ᱮᱢ ᱮᱛᱚᱦᱚᱵ ᱞᱮᱠᱷᱟᱱ ᱢᱟᱱᱮ ᱤᱭᱟᱹᱼᱼ ᱟᱵᱟᱨ ᱟᱭᱢᱟ ᱯᱩᱲᱥᱤ ᱠᱚ ᱡᱟᱦᱟᱸᱭ ᱨᱩᱥᱤᱠᱟ ᱢᱚᱱᱮ ᱩᱱᱠᱩ ᱢᱟ ᱥᱟᱦᱟ ᱠᱷᱚᱱᱟᱜ ᱠᱚ ᱦᱤᱡᱩᱜ ᱜᱮᱭᱟ ᱛᱚ, ᱟᱫᱚ ᱚᱱᱠᱟ ᱛᱮᱫᱚ ᱦᱮᱸ ᱟᱠᱷᱲᱟ ᱠᱚᱫᱚ ᱡᱚᱢᱚ ᱠᱚᱜ ᱜᱮᱭᱟ᱾ ᱧᱮᱞ ᱦᱩᱭ ᱠᱟᱱᱟ ᱟᱞᱮ ᱫᱤᱥᱚᱢ ᱥᱮᱫ ᱟᱫᱚ ᱱᱤᱛᱚᱜ ᱢᱟ ᱧᱮᱞᱚᱜ ᱠᱟᱱᱟ ᱰᱤᱡᱮ ᱵᱚᱠᱥ ᱜᱮᱠᱚ ᱪᱟᱹᱞᱩᱭᱼᱼ ᱢᱮᱱ ᱠᱷᱟᱱ ᱚᱸᱰᱮ ᱢᱟ ᱡᱩᱣᱟᱹᱱ ᱠᱚᱲᱟ ᱡᱩᱣᱟᱹᱱ ᱠᱩᱲᱤ ᱜᱮ ᱟᱝᱠᱷᱟᱡ ᱮᱱᱮᱡ ᱥᱮᱨᱮᱧ ᱨᱮᱠᱚ ᱢᱟᱛᱟᱣ ᱠᱟᱱᱟ᱾ ᱢᱮᱱ ᱠᱷᱟᱱ ᱟᱵᱚᱣᱟᱜ ᱨᱮ ᱡᱟᱦᱟᱸ ᱥᱟᱲᱮᱭᱟᱼᱼ ᱚᱱᱟ ᱨᱮᱱᱟᱜ ᱨᱟᱹᱥᱠᱟᱹ ᱫᱚ ᱵᱟᱝ ᱠᱚ ᱦᱟᱛᱟᱣ ᱫᱟᱲᱭᱟᱜ ᱠᱟᱱᱟ ᱚᱱᱟ ᱰᱤᱡᱮ ᱵᱚᱠᱥ ᱨᱮᱱᱟᱜ ᱜᱮ ᱠᱚ ᱦᱟᱛᱟᱣ ᱮᱫᱟ᱾
ᱦᱮᱸ ᱦᱮᱸ ᱡᱟᱦᱟᱸ ᱫᱚ ᱢᱤᱫ ᱴᱮᱱ ᱨᱩ ᱨᱟᱦᱟ ᱟᱨ ᱢᱤᱫᱴᱮᱱᱼᱼ ᱢᱟᱱᱮ ᱦᱚᱲᱟᱜ ᱥᱮᱨᱮᱧ ᱛᱟᱞᱛᱮ ᱮᱱᱮᱡ ᱟᱹᱰᱤ ᱯᱟᱨᱛᱷᱚᱠ ᱠᱚ ᱜᱮᱭᱟ᱾ ᱚᱱᱮ ᱞᱩᱦᱩ ᱠᱟᱛᱮᱢ ᱨᱩᱭᱟ ᱥᱮ ᱞᱩᱦᱩ ᱠᱟᱛᱮᱢ ᱮᱱᱮᱡᱼᱟ, ᱢᱟᱱᱮ ᱦᱚᱲᱢᱚ ᱦᱤᱞᱟᱹᱣᱛᱮᱢ ᱮᱱᱮᱡᱼᱟ ᱥᱮ ᱦᱚᱲᱢᱚ ᱦᱤᱞᱟᱹᱣᱛᱮᱢ ᱨᱩᱭᱟ ᱚᱱᱟ ᱨᱮᱱᱟᱜᱼᱼ ᱢᱟᱱᱮ ᱢᱚᱡᱟ ᱥᱮ ᱡᱟᱦᱟᱸ ᱫᱚ ᱨᱟᱹᱥᱠᱟᱹ ᱟᱹᱰᱤ ᱟᱹᱰᱤᱴᱟᱜ ᱜᱮ ᱵᱷᱮᱜᱟᱨ ᱜᱮᱭᱟ ᱮᱱᱮᱡ ᱡᱟᱦᱟᱸ ᱫᱚ, ᱢᱟᱭᱤᱠ ᱵᱚᱠᱥ ᱛᱮ ᱮᱱᱮᱡ ᱠᱷᱚᱱᱟᱜ ᱫᱚ᱾
ᱦᱮᱸ ᱦᱮᱸ ᱧᱮᱞᱚᱜ ᱠᱟᱱᱟ ᱡᱮ ᱱᱚᱜᱼᱚᱭ ᱡᱮ ᱢᱟᱭᱤᱠ ᱵᱚᱠᱥ ᱨᱮᱠᱚ ᱮᱱᱮᱡ ᱠᱟᱱᱟ᱾ ᱟᱫᱚ ᱮᱢᱚᱱ ᱮᱢᱚᱱ ᱠᱟᱡ ᱥᱮᱨᱮᱧ ᱠᱚ ᱢᱮᱱᱟᱜᱼᱟ ᱡᱟᱦᱟᱸ ᱫᱚ ᱚᱱᱟᱼᱼ ᱪᱟᱹᱞᱩ ᱞᱮᱱ ᱠᱷᱟᱱ ᱢᱟᱱᱮ ᱡᱟᱦᱟᱸᱭ ᱟᱢᱼᱼ ᱚᱲᱟᱜ ᱦᱚᱲ ᱥᱟᱛᱮ ᱥᱮ ᱢᱟᱢᱚᱛ ᱛᱮ, ᱢᱟᱢᱤᱛ ᱛᱮ, ᱠᱤᱢᱵᱟ ᱡᱟᱦᱟᱸᱭ ᱥᱟᱛᱮᱜ ᱜᱮᱢ ᱫᱩᱲᱩᱵ ᱟᱠᱟᱱᱟ᱾ ᱚᱱᱠᱟ ᱫᱚ ᱟᱠᱷᱟᱡᱼᱼ ᱟᱸᱡᱚᱢ ᱫᱚ ᱵᱟᱝ ᱜᱟᱱᱚᱜᱼᱟ ᱱᱚᱜᱼᱚ ᱱᱚᱝ ᱠᱟᱱᱟᱜ ᱥᱮᱨᱮᱧ ᱨᱮᱠᱚ ᱮᱱᱮᱡ ᱥᱮᱨᱮᱧ ᱮᱱᱮᱡᱮᱜᱼᱟ ᱠᱚ᱾ ᱢᱮᱱ ᱠᱷᱟᱱ ᱟᱠᱷᱲᱟ ᱨᱮ ᱡᱟᱦᱟᱸ ᱥᱮᱨᱮᱧᱚᱜᱼᱟ ᱚᱱᱟ ᱥᱮᱨᱮᱧ ᱨᱮᱱᱟᱜ ᱜᱟᱵᱟᱱ ᱫᱚ ᱮᱢᱚᱱ ᱵᱷᱟᱵᱽ ᱢᱮᱱᱟᱜᱼᱟ ᱡᱟᱸᱦᱟ ᱫᱚ ᱢᱟᱱᱮ ᱢᱚᱱᱮ ᱵᱷᱤᱛᱤᱨ ᱨᱮᱱᱟᱜ ᱟᱢᱟᱜ ᱨᱟᱹᱥᱠᱟᱹᱭ ᱜᱚᱦᱚᱲ ᱚᱰᱩᱠᱟᱼᱟ ᱢᱮᱱ ᱠᱷᱟᱱ ᱡᱟᱸᱦᱟ ᱵᱤᱼᱼ ᱰᱤᱡᱮ ᱵᱚᱠᱥ ᱛᱮ ᱥᱮᱨᱮᱧ ᱠᱚᱠᱚ ᱪᱟᱹᱞᱩᱭᱟ ᱚᱱᱟ ᱠᱚᱫᱚ ᱟᱹᱰᱤ ᱵᱟᱝ ᱴᱷᱤᱠ ᱜᱮ ᱞᱩᱛᱩᱨ ᱨᱮ ᱵᱟᱝ ᱥᱟᱦᱚᱵ ᱞᱮᱠᱟ ᱵᱩᱡᱷᱟᱹᱜᱼᱟ᱾
ᱦᱮᱸ ᱦᱮᱸ ᱦᱮᱸ ᱦᱳᱭ᱾ ᱟᱨ ᱴᱷᱤᱠ ᱜᱮᱭᱟ ᱢᱮᱱ ᱠᱷᱟᱱᱼᱼ ᱡᱷᱚᱛᱚ ᱜᱮ ᱴᱷᱤᱠ ᱜᱮᱭᱟ ᱟᱹᱨᱤᱪᱟᱹᱞᱤ ᱠᱚ ᱡᱷᱚᱛᱚ ᱜᱮ ᱴᱷᱤᱠ ᱜᱮᱭᱟ ᱢᱮᱱ ᱠᱷᱟᱱ ᱚᱱᱮ ᱡᱮ ᱰᱤᱡᱮ ᱵᱚᱠᱥ ᱛᱮᱠᱚ ᱮᱱᱮᱡ ᱠᱟᱱᱟ ᱥᱮ ᱚᱱᱟ ᱜᱮ ᱠᱟᱹᱡ ᱢᱟᱱᱮ ᱵᱟᱝ ᱴᱷᱤᱠ ᱜᱮᱭᱟ ᱟᱨᱠᱤ᱾
ᱦᱮᱸ᱾ ᱟᱫᱚ ᱟᱥᱛᱮ ᱟᱥᱛᱮ ᱢᱟᱱᱮ ᱱᱚᱣᱟ ᱫᱚ ᱵᱟᱝ ᱴᱷᱤᱠᱚᱜ ᱠᱟᱱᱟ ᱞᱟᱦᱟ ᱛᱮᱫᱚ ᱧᱮᱞᱚᱜ ᱛᱟᱦᱮᱸᱫᱼᱟ ᱡᱮ ᱤᱭᱟᱹ ᱮᱢᱱᱤ ᱢᱟᱱᱮᱼᱼ ᱪᱷᱳᱴᱳ ᱠᱷᱟᱴᱳ ᱫᱚ ᱵᱟᱝ ᱪᱤᱠᱟᱹᱜᱼᱟ ᱢᱮᱱᱠᱷᱟᱱ ᱱᱚᱣᱟᱜ ᱜᱮ ᱤᱯᱷᱮᱠᱴ ᱮ ᱟᱹᱜᱩᱭᱮᱫᱟ ᱱᱤᱛᱚᱜ ᱧᱮᱞᱚᱜ ᱠᱟᱱᱟ ᱡᱮᱼᱼ ᱟᱹᱰᱤ ᱢᱟᱨᱟᱝ ᱤᱯᱷᱮᱠᱴᱮ ᱟᱹᱜᱩᱭᱮᱫᱼᱟ ᱟᱵᱚ ᱥᱟᱶᱛᱟᱨᱮ ᱡᱟᱦᱟᱸ ᱫᱚ ᱟᱠᱷᱟᱡᱼᱼ ᱤᱭᱟᱹ ᱵᱟᱝ ᱠᱚ ᱦᱤᱲᱤᱧ ᱫᱟᱲᱮᱭᱟᱜ ᱠᱟᱱᱟ᱾ ᱟᱨ ᱜᱚᱢᱠᱮ ᱯᱷᱩᱱ ᱫᱚ ᱥᱟᱭᱞᱮᱱᱴ ᱛᱟᱵᱤᱱᱟ ᱦᱟᱸᱜ ᱠᱷᱟᱡ ᱦᱮᱸ ᱱᱚᱜ-ᱚ ᱱᱚᱝᱠᱟ ᱜᱮ᱾
ᱦᱳᱭ ᱦᱳᱭ ᱱᱚᱣᱟ ᱵᱟᱠᱚ ᱤᱭᱟᱹ ᱫᱟᱲᱮᱭᱟ ᱛᱟᱵᱚᱱ ᱠᱟᱱᱟ ᱟᱨᱠᱤ᱾ ᱱᱚᱣᱟ ᱠᱤᱱᱛᱩ ᱟᱵᱚ ᱢᱤᱫᱴᱮᱱ ᱤᱭᱟᱹ ᱫᱚᱨ- ᱠᱟᱨ ᱛᱟᱵᱚᱱ ᱡᱟᱦᱟᱸ ᱫᱚ ᱢᱤᱫᱴᱮᱱ ᱨᱚᱲ ᱠᱚ ᱜᱚᱞᱯᱷᱚ ᱜᱚᱴᱟ ᱠᱟᱛᱮᱫ
ᱢᱟᱱᱮ ᱱᱚᱣᱟ ᱫᱚ ᱢᱟᱺᱡᱷᱤ ᱵᱟᱵᱟ ᱜᱮ ᱦᱟᱸᱜ ᱠᱷᱟᱡ ᱪᱟᱯ ᱫᱚᱨᱠᱟᱨ, ᱟᱛᱳ ᱨᱤᱱᱤᱡ ᱡᱮᱦᱮᱛᱩ ᱩᱱᱤ ᱜᱮ ᱢᱩᱲᱩᱫ ᱠᱷᱩᱱᱴᱤ ᱠᱟᱱᱟᱭ᱾ ᱡᱮ ᱱᱚᱝᱠᱟ ᱫᱚ